ᱦᱮᱞᱳ ᱦᱮᱞᱳ
ᱡᱚᱦᱟᱨ
ᱦᱮᱸ ᱦᱮᱞᱳ ᱟᱡᱢᱚᱜ ᱠᱟᱱᱟ ᱜᱚᱝᱠᱮ
ᱦᱮᱸ ᱟᱡᱚᱢᱚᱜ ᱠᱟᱱᱟ
ᱟᱪᱪᱷᱟ ᱡᱚᱦᱟᱨ ᱜᱮ ᱜᱚᱝᱠᱮ ᱡᱚᱦᱟᱨ
ᱦᱮᱸ ᱡᱚᱦᱟᱨ ᱡᱚᱦᱟᱨ
ᱟᱨ ᱪᱮᱫ ᱠᱚ ᱪᱤᱠᱟᱹᱭ ᱦᱩᱭᱩᱜ ᱠᱟᱱᱟ ᱛᱟᱦᱚᱞᱮ
ᱦᱮᱸ ᱱᱤᱛ ᱫᱚ ᱚᱲᱟᱜ ᱠᱚᱨᱮ ᱪᱟᱥ ᱵᱟᱥ ᱪᱟᱞᱟᱜ ᱠᱟᱱᱟ ᱱᱚᱜᱼᱚᱭ
ᱚ ᱟᱪᱷᱟ ᱟᱪᱷᱟ
ᱚᱱᱟ ᱠᱚᱨᱮ ᱜᱮ ᱪᱷᱩᱴᱟᱹᱣ ᱵᱟᱲᱟ ᱦᱩᱭ ᱠᱟᱱᱟ
ᱚ ᱟᱪᱪᱷᱟ ᱟᱪᱪᱷᱟ ᱛᱟᱦᱚᱞᱮ ᱟᱯᱮᱥᱮᱫ ᱪᱟᱥᱵᱟᱥ ᱦᱩᱭᱩᱜ ᱠᱟᱱᱟ?
ᱦᱮᱸ ᱪᱟᱥᱵᱟᱥ ᱱᱚᱜᱼᱚᱭ ᱨᱚᱦᱚᱭ ᱠᱚ ᱛᱳᱜ ᱨᱚᱦᱚᱭ ᱪᱟᱞᱟᱜ ᱠᱟᱱᱟ
ᱟᱪᱪᱷᱟ ᱛᱟᱦᱞᱮ ᱜᱚᱝᱠᱮ ᱟᱯᱮᱥᱮᱫ ᱫᱚ ᱫᱟᱜ ᱠᱚ ᱞᱟᱜᱟᱣ ᱠᱟᱱ ᱜᱮᱭᱟ ᱰᱷᱮᱨ ᱜᱮ ᱦᱮᱸ ᱵᱟᱝ
ᱦᱮᱸ ᱰᱷᱮᱨ ᱜᱮ ᱞᱟᱜᱟᱣ ᱠᱟᱱᱟ ᱟᱨ ᱚᱱᱟ ᱠᱷᱟᱹᱛᱤᱨ ᱛᱮ ᱪᱟᱥᱵᱟᱥ ᱦᱚᱸ ᱪᱷᱩᱴᱟᱹᱣ ᱠᱟᱱᱟ
ᱚ ᱟᱪᱪᱷᱟ ᱟᱪᱪᱷᱟ ᱟᱹᱰᱤ ᱱᱟᱯᱟᱭ ᱟᱹᱰᱤ ᱱᱟᱯᱟᱭ ᱟᱯ ᱥᱮᱫ ᱫᱚ ᱛᱟᱦᱚᱞᱮ ᱢᱚᱴᱟᱢᱩᱴᱤ ᱴᱷᱤᱠ ᱜᱮ ᱪᱟᱥ ᱠᱚ ᱦᱩᱭᱩᱜ ᱠᱟᱱᱟ ᱦᱮᱸ ᱵᱟᱝ ᱦᱮᱸ
ᱦᱮᱸ ᱟᱫᱚ ᱜᱚᱝᱠᱮ ᱢᱟᱥᱮ ᱟᱯᱮ ᱥᱮᱫ ᱫᱚ ᱚᱠᱟᱞᱮᱠᱟ ᱪᱟᱥᱵᱟᱥ ᱠᱚ
ᱟᱞᱮᱥᱮᱜᱢᱟ ᱟᱞᱮ ᱥᱮᱫ ᱫᱚ ᱫᱟᱜ ᱜᱮ ᱵᱟᱭ
ᱦᱚᱸ ᱦᱚᱸ ᱜᱚᱢᱠᱮ
ᱥᱤ ᱠᱟᱜ ᱠᱷᱟᱱ ᱱᱦᱚᱸ ᱨᱮᱦᱚᱸ ᱦᱮᱸ ᱥᱮ
ᱦᱚᱸ
ᱥᱤ ᱠᱟᱛᱮᱜ ᱞᱮ ᱫᱚᱦᱚ ᱟᱠᱟᱫᱟ ᱮᱱᱛᱮ ᱨᱮᱦᱚᱸ ᱟᱨᱠᱤ ᱵᱟᱝ ᱛᱤᱸᱜᱩ ᱟᱠᱟᱱᱟ ᱢᱟᱱᱮ ᱚᱱᱠᱟ ᱥᱮᱨᱢᱟ ᱫᱟᱜ ᱡᱟᱹᱲᱤ ᱟᱞᱮ ᱥᱮᱫ ᱫᱚ ᱵᱟᱭ ᱡᱟᱹᱲᱤᱭ ᱠᱟᱫᱟ
ᱟᱪᱪᱷᱟ ᱟᱪᱪᱷᱟ
ᱦᱩᱢ ᱥᱮ ᱟᱨᱚ ᱱᱚᱜ ᱚᱚᱭ ᱥᱚᱢᱚᱭ ᱠᱚᱦᱚᱸ ᱚᱠᱛᱚ ᱠᱚᱦᱚᱸ ᱯᱟᱨᱚᱢ ᱪᱟᱞᱟᱜ ᱠᱟᱱᱟ ᱥᱮ ᱚᱱᱟ ᱥᱤᱡᱤᱱ ᱠᱚ ᱟᱨᱠᱤ
ᱦᱚᱸ ᱦᱚᱸ
ᱦᱮᱸ ᱥᱮ ᱨᱚᱦᱚᱭ ᱨᱮᱱᱟᱜ ᱥᱤᱡᱤᱱ ᱠᱚ
ᱦᱳᱭ ᱟᱫᱚ ᱱᱚᱜᱼᱚᱭ ᱡᱮ ᱮ ᱱᱚᱜᱼᱚᱭ ᱡᱮ ᱪᱟᱥ ᱫᱤᱱ ᱠᱟᱱᱟ ᱟᱵᱚᱵᱚᱱ ᱪᱟᱥ ᱟᱵᱚ ᱢᱟ ᱟᱹᱫᱤᱵᱟᱹᱥᱤ ᱠᱟᱱᱟ ᱵᱚᱱ ᱟᱵᱚ ᱢᱟ ᱪᱟᱹᱥᱤ ᱦᱚᱯᱚᱱ ᱠᱟᱱᱟ ᱵᱚᱱ ᱮᱱᱠᱷᱟᱱ ᱮ ᱱᱚᱣᱟ ᱮ ᱪᱟᱥ ᱫᱤᱱ ᱨᱮ ᱪᱮᱫᱟᱜ ᱱᱚᱝᱠᱟ ᱫᱟᱜ ᱡᱟᱹᱲᱤ ᱠᱚ ᱵᱟᱭ ᱦᱩᱭᱩᱜ ᱠᱟᱱᱟ ᱚᱠᱛᱚ ᱨᱮ ᱢᱟᱥᱮ ᱱᱚᱣᱟ ᱤᱫᱤ ᱠᱟᱛᱮ ᱡᱩᱫᱤ ᱵᱟᱫᱛᱷᱯᱮ ᱠᱟᱛᱷᱟ ᱵᱤᱱ ᱞᱟᱹᱭ ᱫᱟᱲᱮᱭᱟᱜᱼᱟ
ᱦᱮᱸ ᱜᱚᱝᱠᱮ ᱚᱱᱟ ᱫᱚ ᱟᱹᱰᱤ ᱴᱷᱤᱠ ᱠᱟᱛᱷᱟ ᱜᱮᱵᱮ ᱢᱮᱱ ᱠᱟᱫᱟ ᱟᱫᱚ ᱱᱚᱜ ᱚᱭ ᱧᱮᱞᱵᱤᱱ ᱜᱚᱝᱠᱮ ᱟᱵᱚ ᱦᱟᱸᱜ ᱟᱸᱜ ᱩᱱᱟᱹᱜ ᱫᱟᱨᱮ ᱱᱟᱹᱲᱤ ᱠᱚᱵᱚᱱ ᱢᱟᱜ ᱫᱟ ᱦᱮᱸᱥᱮ
ᱦᱩ
ᱚᱱᱟ ᱫᱟᱨᱮ ᱱᱟᱹᱲᱤ ᱠᱚ ᱮᱵᱚᱝ ᱠᱚᱞᱠᱟᱨᱠᱷᱟᱱᱟ ᱠᱚᱦᱚᱸ ᱵᱮᱱᱟᱣ ᱠᱟᱱᱟ ᱱᱤᱛᱚᱜ ᱫᱚ ᱟᱭᱢᱟ ᱡᱟᱹᱥᱛ ᱠᱟᱱᱟ ᱥᱮ ᱟᱨᱠᱤ ᱠᱟᱹᱴᱤᱡ ᱫᱩᱥᱚᱱ ᱫᱚ ᱫᱩᱥᱚᱱᱚᱜ ᱠᱟᱱ ᱛᱟᱵᱚᱱ ᱜᱮᱭᱟ ᱦᱮᱸᱥᱮ
ᱦᱚᱸ
ᱜᱚᱝᱠᱮ ᱟᱨ ᱟᱵᱚ ᱟᱨ ᱫᱟᱨᱮ ᱠᱚᱦᱚᱸ ᱟᱨ ᱵᱟᱵᱚᱱ ᱢᱟᱜ ᱨᱮᱦᱮᱸ ᱞᱮᱠᱷᱟᱱ ᱦᱚᱸ ᱟᱵᱚᱣᱟᱜ ᱛᱮ ᱧᱮᱞ ᱮ ᱫᱟᱞᱤᱧ ᱚᱱᱟ ᱠᱟᱹᱢᱤ ᱠᱚᱦᱚᱸ ᱵᱟᱝ ᱜᱟᱱᱚᱜ ᱛᱟᱵᱚᱱᱟ ᱦᱮᱸ ᱥᱮᱮ ᱮᱵᱚᱱ ᱟᱵᱚ ᱫᱟᱨᱮ ᱡᱚᱠᱷᱚᱱ ᱢᱟᱜ ᱫᱟᱵᱚᱱ ᱢᱟᱱᱮ ᱡᱷᱚᱛᱚ ᱠᱟᱹᱢᱤ ᱨᱮᱜᱮ ᱡᱮᱢᱚᱱ ᱚᱲᱟᱜ ᱵᱮᱱᱟᱣ ᱨᱮᱦᱚᱸ ᱥᱟᱵ ᱠᱟᱜ ᱵᱤᱱ ᱫᱟᱨᱮ ᱠᱚ ᱮᱱᱟᱜ ᱠᱟᱴ ᱠᱚ ᱞᱟᱜᱟᱜ ᱜᱮᱭᱟ ᱦᱮᱸ ᱥᱮ ᱤᱥᱠᱩᱞ ᱠᱚᱨᱮ ᱦᱚᱸ ᱵᱮᱸᱧᱪ ᱠᱚᱨᱟᱣ ᱞᱟᱹᱜᱤᱫ ᱠᱟᱴ ᱫᱚ ᱞᱟᱜᱟᱜ ᱜᱮᱭᱟ ᱦᱮᱸ ᱥᱮ ᱢᱟᱱᱮ ᱡᱟ ᱡᱟᱵᱚ ᱛᱤᱭᱳ ᱟᱨᱠᱤ ᱟᱫᱚ ᱜᱚᱝᱠᱮ ᱟᱫᱚ ᱢᱟᱜ ᱫᱚ ᱢᱟᱜ ᱦᱩᱭᱩᱜᱼᱟ ᱠᱤᱱ ᱛᱤ ᱢᱟᱜ ᱫᱚ ᱢᱟᱜᱽ ᱦᱩᱭᱩᱜᱼᱟ ᱫᱚᱨᱠᱟᱨ ᱨᱮᱜᱮ ᱢᱟᱜᱽ ᱦᱩᱭᱩᱜᱼᱟ ᱟᱨ ᱮᱸ ᱛᱤᱱᱟ. ᱜ ᱢᱟᱜᱽ ᱦᱩᱭᱩᱜᱼᱟ ᱤᱱᱟ. ᱠᱷᱚᱱ ᱰᱚᱵᱚᱞ ᱫᱟᱨᱮ ᱨᱚᱦᱚᱭ ᱦᱩᱭᱩᱜᱼᱟ ᱮᱲᱮ ᱠᱷᱟᱱ ᱫᱚ ᱟᱨᱠᱤ ᱵᱷᱟᱞᱤᱜᱼᱟ ᱦᱮᱸᱥᱮ
ᱦᱳᱭ ᱟᱫᱚ ᱚᱱᱟ ᱢᱟ ᱥᱟᱹᱨᱤ ᱠᱟᱛᱷᱟ ᱵᱤᱱ ᱢᱮᱱᱮᱫᱼᱟ ᱢᱮᱱᱠᱷᱟᱱ ᱮᱸ ᱱᱚᱜᱼᱚᱭ ᱵᱤᱨ ᱵᱩᱨᱩ ᱡᱩᱫᱤ ᱵᱚᱱ ᱢᱟᱜᱟ ᱢᱟᱺᱜ ᱞᱮᱠᱷᱟᱱ ᱮᱸ ᱟᱵᱚᱣᱟᱜ ᱦᱚᱜᱼᱚᱭ ᱮᱡᱤᱵᱽᱡᱤᱭᱟᱹᱞᱤ ᱠᱚ ᱢᱮᱱᱟᱜ ᱠᱚᱣᱟ ᱩᱱᱠᱩ ᱦᱚᱸ ᱚᱠᱟ ᱨᱮᱠᱚ ᱛᱟᱦᱮᱱᱟ ᱢᱮᱱᱫᱚ ᱩᱱᱠᱩ ᱥᱮᱬᱟ ᱪᱮ ᱥᱮᱬᱟ ᱡᱤᱭᱟᱹᱞᱤ ᱡᱟᱦᱟᱸᱭ ᱦᱟᱹᱛᱤ ᱠᱚ ᱦᱩ ᱩᱱᱠᱩ ᱚᱠᱟ ᱨᱮᱠᱚ ᱛᱟᱦᱮᱱᱟᱜ ᱦᱩ ᱱᱩᱠᱩ ᱵᱟᱝᱠᱚ ᱛᱟᱦᱮᱸ ᱫᱟᱲᱮᱭᱟᱜ ᱠᱷᱟᱱ ᱠᱷᱟᱹᱛᱤᱨ ᱱᱤᱛᱚᱜ ᱟᱛᱳ ᱟᱛᱳ ᱠᱚ ᱫᱟᱬᱟᱱ ᱠᱟᱱᱟ ᱮᱵᱚᱝ ᱟᱛᱳ ᱟᱹᱛᱩ ᱦᱮᱡ ᱠᱟᱛᱮᱫ ᱟᱛᱳ ᱨᱮ ᱚᱲᱟᱜ ᱠᱚᱠᱚ ᱨᱟᱹᱯᱩᱫ ᱫᱟ ᱦᱚᱲ ᱠᱚ ᱜᱚᱡᱮᱜ ᱠᱚᱣᱟ
ᱦᱮᱸ ᱵᱟᱫᱽᱫᱷᱚ ᱪᱤᱠᱟ ᱪᱤᱠᱟᱹᱭᱟᱠᱚ ᱦᱮᱸ ᱦᱮᱸ ᱪᱤᱠᱟᱹᱭᱟᱠᱚ ᱵᱟᱠᱷᱟᱡ ᱩᱱᱠᱩ ᱫᱚ ᱢᱟ ᱦᱮᱸ ᱢᱟ
ᱦᱳᱭ ᱟᱫᱚ ᱠᱟᱛᱷᱟ ᱫᱚ ᱱᱚᱣᱟ ᱠᱟᱱᱟ ᱮᱸ ᱡᱩᱫᱤ ᱟᱵᱚ ᱟᱛᱳ ᱠᱷᱚᱱ ᱠᱚ ᱞᱟᱜᱟᱣ ᱵᱚᱱᱟ ᱮᱱᱠᱷᱟᱱ ᱚᱠᱟ ᱨᱮᱵᱚᱱ ᱪᱟᱞᱟᱜᱼᱟ ᱵᱤᱨ ᱵᱚᱱ ᱪᱟᱞᱟᱜᱼᱟ ᱚᱱᱠᱟ ᱜᱮ ᱵᱤᱨ ᱡᱤᱭᱟᱹᱞᱤ ᱠᱚᱦᱚᱸ ᱡᱩᱫᱤ ᱚᱱᱟ ᱵᱤᱨ ᱠᱷᱚᱱ ᱠᱚ ᱞᱟᱜᱟᱣ ᱠᱚᱣᱟ ᱮᱱᱠᱷᱟᱱ ᱚᱠᱟ ᱨᱮᱠᱚ ᱪᱟᱞᱟᱜ ᱟᱞᱵᱤᱱ ᱟᱫᱚ ᱚᱱᱟ ᱠᱷᱟᱹᱛᱤᱨ ᱛᱮ ᱵᱤᱨ ᱵᱩᱨᱩ ᱫᱚ ᱮ ᱛᱟᱦᱮᱸ ᱞᱟᱹᱠᱛᱤ ᱠᱟᱱᱟ ᱟᱨ ᱚᱱᱟ ᱛᱟᱦᱮᱸ ᱞᱮᱱᱟ ᱟᱵᱚ ᱚᱠᱛᱚ ᱨᱮ ᱫᱟᱜ ᱡᱟᱹᱲᱤ ᱠᱚᱵᱚᱱ ᱧᱟᱢᱟᱹ ᱫᱟᱜ ᱡᱟᱹᱲᱤ ᱵᱚᱱ ᱧᱟᱢ ᱞᱮᱠᱷᱟᱱ ᱟᱵᱚ ᱱᱚᱜ ᱚᱭ ᱡᱮ ᱪᱟᱥ ᱫᱤᱱ ᱠᱟᱱᱟ ᱱᱚᱣᱟ ᱫᱤᱱ ᱡᱩᱫᱤ ᱦᱮᱸ ᱴᱷᱤᱠ ᱢᱚᱛᱚ ᱫᱟᱜ ᱡᱟᱹᱲᱤ ᱟᱵᱚᱱᱟᱭ ᱮᱱᱠᱷᱟᱱ ᱱᱟᱯᱟᱭ ᱛᱮᱜᱮ ᱥᱟᱱᱟᱢ ᱦᱚᱲ ᱵᱚᱱ ᱮ ᱪᱟᱥᱵᱟᱥ ᱫᱟᱲᱮᱭᱟᱜᱼᱟ ᱟᱨ ᱱᱟᱯᱟᱭ ᱛᱮᱜᱮ
ᱦᱮᱸ ᱦᱮᱸ ᱦᱮᱸ ᱦᱮᱸ ᱦᱩᱸ ᱡᱟ ᱵᱩᱡᱷᱟᱹᱜ ᱠᱟᱱᱟ ᱜᱚᱝᱠᱮ ᱚᱱᱟ ᱠᱚ ᱠᱷᱟᱹᱛᱤᱨ ᱛᱮᱜᱮ ᱢᱚᱱᱮ ᱦᱚᱪᱮ ᱡᱮ ᱚᱱᱠᱟ ᱫᱚ ᱦᱩᱭᱩᱜ ᱠᱟᱱᱟ ᱟᱨᱠᱤ ᱠᱷᱟᱱ ᱫᱚ ᱱᱚᱝᱠᱟ ᱢᱟ ᱞᱟᱦᱟᱛᱮ ᱵᱟᱝ ᱦᱩᱭ ᱵᱟᱲᱟ ᱟᱠᱟᱱᱟ ᱦᱮᱸ ᱥᱮ
ᱦᱳᱭ ᱜᱚᱢᱠᱮ ᱟᱫᱚ ᱞᱟᱦᱟ ᱢᱟ ᱵᱟᱝ ᱦᱩᱭ ᱠᱟᱱᱟ ᱦᱚᱜᱼᱚᱱᱟ ᱯᱚᱨᱤᱵᱮᱥ ᱱᱚᱜᱼ ᱱᱟ ᱡᱟᱦᱟᱸ ᱥᱟᱪᱟᱨᱦᱮᱫ ᱡᱟᱦᱟᱸ ᱵᱚᱱ ᱢᱮᱛᱟᱜ ᱠᱟᱱᱟ ᱮᱜ ᱦᱚᱜᱼᱚ ᱱᱚᱣᱟ ᱵᱟᱧᱪᱟᱣ ᱫᱚᱦᱚ ᱞᱟᱹᱜᱤᱫ ᱛᱮᱫᱚ ᱟᱵᱚ ᱢᱳᱴᱟᱢᱩᱴᱤ ᱵᱤᱨᱵᱩᱨᱩ ᱫᱚ ᱮᱠᱟᱞ ᱨᱩᱠᱷᱭᱤᱭᱟᱹ ᱞᱟᱹᱠᱛᱤ ᱢᱮᱱᱟᱜᱼᱟ ᱮᱵᱚᱝ ᱚᱠᱟ ᱞᱮᱠᱟᱛᱮ ᱱᱚᱣᱟ ᱵᱤᱨᱵᱩᱨᱩ ᱵᱚᱱ ᱨᱩᱠᱷᱭᱤᱭᱟᱹ ᱫᱟᱲᱮᱭᱟᱜᱼᱟ ᱢᱟᱥᱮ ᱱᱚᱣᱟ ᱤᱫᱤ ᱠᱟᱛᱮᱜ ᱮ ᱵᱟᱨ ᱠᱟᱛᱷᱟ ᱞᱟᱹᱭ ᱛᱟᱵᱚᱱ?
ᱟᱪᱷᱟ ᱫᱚ ᱜᱚᱝᱠᱮ ᱚᱱᱟ ᱫᱚ ᱢᱮᱱ ᱜᱟᱱᱚᱜᱼᱟ ᱡᱮ ᱦᱮᱸ ᱥᱮ ᱦᱮᱸ ᱟᱹᱰᱤ ᱞᱟᱹᱠᱛᱤᱱᱟᱜ ᱨᱮᱜᱮ ᱚᱱᱟ ᱠᱚᱫᱚ ᱵᱤᱨ ᱵᱚᱱᱟ ᱟᱨᱠᱤ ᱫᱟᱨᱮ ᱠᱚᱫᱚ ᱦᱮᱸ ᱥᱮ ᱟᱹᱰᱤ ᱞᱟᱹᱠᱛᱤᱭᱟᱱᱟᱜ ᱨᱮᱜᱮ ᱢᱟᱜᱽ ᱦᱩᱭᱩᱜᱼᱟ ᱦᱮᱸᱥᱮ ᱢᱟᱱᱮ ᱟᱨᱚ ᱟᱹᱰᱤ ᱨᱚᱠᱚᱢ ᱨᱚᱠᱚᱢ ᱦᱚᱲ ᱢᱮᱱᱟᱜ ᱠᱚ ᱥᱮ ᱜᱚᱝᱠᱮ ᱩᱱᱠᱩ ᱮ ᱮᱢᱱᱤ ᱟᱠᱷᱨᱤᱧ ᱞᱟᱹᱜᱤᱫ ᱥᱮ ᱟᱹᱥᱩᱞ ᱞᱟᱹᱜᱤᱫ ᱥᱤ ᱤᱭᱟᱹ ᱞᱟᱹᱜᱤ ᱠᱚ ᱟᱠᱷᱨᱤᱧ ᱜᱮᱭᱟ ᱥᱮ
ᱦᱳᱭ ᱜᱚᱢᱠᱮ ᱚᱱᱟ ᱢᱟ ᱴᱷᱤᱠ ᱠᱟᱛᱷᱟ ᱦᱳᱭ ᱚᱱᱟ ᱢᱟ ᱴᱷᱤᱠ ᱠᱟᱛᱷᱟ ᱜᱮ ᱠᱟᱱᱟ ᱢᱮᱱᱠᱷᱟᱱ ᱟᱹᱞᱤᱧᱟᱜ ᱫᱤᱥᱟᱹᱛᱮ ᱟᱨ ᱩᱭᱦᱟᱹᱨ ᱛᱮ ᱱᱚᱣᱟ ᱞᱤᱧ ᱢᱚᱱᱮᱭᱟ ᱱᱚᱣᱟᱧ ᱢᱚᱱᱮᱭᱟ ᱡᱮ ᱱᱚᱜᱼᱚᱭ ᱵᱤᱨ ᱵᱩᱨᱩ ᱡᱟᱦᱟᱸ ᱢᱮᱱᱟᱜ ᱫᱚ ᱦᱚᱜᱼ ᱱᱟ ᱠᱚ ᱡᱟᱦᱟᱸ ᱛᱤᱱᱟᱹᱜ ᱵᱚᱱ ᱢᱟᱜᱽ ᱨᱮᱦᱚᱸ ᱢᱚᱱᱮ ᱠᱟᱜ ᱢᱚᱱᱮ ᱠᱟᱜ ᱵᱤᱱ ᱢᱚᱴᱟᱢᱩᱴᱤ ᱟᱵᱤᱱᱟᱜ ᱡᱩᱫᱤ ᱢᱤᱫᱴᱟᱝ ᱫᱟᱨᱮ ᱮᱸ ᱞᱟᱹᱠᱛᱤ ᱯᱟᱲᱟᱣᱱᱟ ᱚᱲᱟᱜ ᱞᱟᱹᱜᱤᱫ ᱵᱟᱥ ᱥᱟᱦᱟᱱ ᱞᱟᱹᱜᱤᱫ ᱵᱟᱝ ᱡᱟᱦᱟᱱᱟᱜ ᱞᱟᱹᱜᱤᱫ ᱜᱮ ᱠᱤᱱᱛᱩ ᱚᱱᱟ ᱡᱟᱭᱜᱟ ᱨᱮ ᱟᱵᱚ ᱚᱱᱟ ᱚᱱᱟ ᱵᱟᱫ ᱠᱟᱛᱮ ᱟᱵᱚ ᱚᱸᱰᱮ ᱵᱟᱨᱭᱟ ᱛᱷᱮᱠᱮ ᱯᱮᱭᱟ ᱫᱟᱨᱮ ᱫᱚ ᱨᱚᱦᱚᱭ ᱞᱟᱹᱠᱛᱤ ᱠᱟᱱᱟ
ᱞᱟᱦᱟᱭ ᱞᱟᱠᱛᱤ ᱠᱟᱱᱟ ᱦᱮᱸ
ᱛᱚᱵᱮᱱᱟᱝ ᱟᱵᱚ ᱱᱚᱣᱟ ᱡᱟᱦᱟᱸ ᱱᱚᱜᱼᱚᱭ
ᱩᱸᱻ ᱦᱮᱸ ᱟᱵᱚᱣᱟᱜ ᱯᱚᱨᱤᱵᱮᱥ ᱟᱨᱠᱤ ᱵᱷᱟᱜᱮ ᱱᱟᱯᱟᱭ ᱛᱟᱦᱮᱱᱟ ᱟᱨᱠᱤ
ᱫᱷᱟᱹᱨᱛᱤ ᱨᱮᱱᱟᱜ ᱡᱟᱦᱟᱸ ᱵᱷᱟᱨ ᱥᱟᱢᱢᱚ ᱱᱚᱥᱴᱚᱜ ᱠᱟᱱᱟ ᱚᱱᱟ ᱵᱟᱝ ᱵᱟᱝ ᱨᱟᱹᱯᱩᱫ ᱠᱚᱜᱼᱟ ᱚᱱᱟ ᱱᱟᱯᱟᱭ ᱛᱮᱜᱮ ᱛᱟᱦᱮᱸ ᱠᱚᱜᱼᱟ ᱦᱳᱭ ᱟᱫᱚ ᱟᱹᱵᱤᱱᱟᱜ ᱫᱤᱥ ᱦᱩᱫᱤᱥ ᱚᱱᱟ ᱤᱫᱤ ᱠᱟᱛᱮᱫ ᱟᱨᱚ ᱪᱮᱫ ᱞᱮᱠᱟ ᱢᱮᱱᱟᱜᱼᱟ ᱢᱟᱥᱮ
ᱦᱮᱸ ᱦᱩᱸ ᱚᱱᱟ ᱢᱟ ᱟᱹᱰᱤ ᱟᱹᱰᱤ ᱡᱚᱛᱷᱟᱛ ᱠᱟᱛᱷᱟ ᱜᱮ ᱵᱮᱱ ᱢᱮᱱ ᱠᱟᱫᱟ ᱦᱮᱸ ᱥᱮ ᱟᱨᱚ ᱢᱟᱱᱮ ᱚᱱᱟ ᱦᱩᱸ
ᱟᱵᱤᱱᱟᱜ ᱫᱤᱥ ᱦᱩᱫᱤᱥ ᱱᱚᱣᱟ ᱤᱫᱤ ᱠᱟᱛᱮᱫ ᱪᱮᱫ ᱞᱮᱠᱟ ᱢᱮᱱᱟᱜᱼᱟ ᱢᱟᱥᱮ ᱞᱟᱹᱭ ᱛᱟᱵᱚᱱ ᱵᱤᱱ
ᱟᱹᱞᱤᱧ ᱦᱚᱸ ᱚᱱᱠᱟ ᱜᱮ ᱞᱤᱧ ᱪᱤᱱᱛᱟᱹ ᱵᱷᱟᱵᱱᱟ ᱠᱟᱫᱟ ᱟᱨᱠᱤ ᱦᱮᱸᱥᱮ ᱢᱤᱫᱴᱟᱝ ᱫᱟᱨᱮ ᱢᱟᱜ ᱞᱟᱦᱟᱨᱮ ᱠᱟᱹᱴᱤᱡ ᱪᱤᱱᱛᱟᱹ ᱵᱷᱟᱵᱱᱟ ᱠᱟᱛᱮᱜ ᱜᱮ ᱢᱟᱜ ᱫᱚᱨᱠᱟᱨ ᱠᱟᱱᱟ ᱦᱮᱸᱥᱮ ᱚᱱᱮ ᱢᱤᱫᱟᱝ ᱦᱮᱸ ᱩᱱᱤ ᱦᱚᱸᱥᱮ ᱚᱱᱟ ᱦᱚᱸ ᱢᱤᱫᱴᱟᱝ ᱤᱭᱟᱹ ᱞᱮᱠᱟ ᱠᱟᱱᱟ ᱥᱮ ᱢᱤᱫᱴᱟᱝ ᱜᱟᱱ ᱨᱚᱦᱚᱸ ᱢᱤᱫᱴᱟᱝ ᱜᱮᱫᱟ ᱵᱟᱨᱭᱟ ᱵᱚᱱ ᱨᱚᱦᱚᱭ ᱢᱟ ᱚᱱᱠᱟ ᱟᱞᱮᱭᱟᱜ ᱪᱤᱱᱛᱟᱹ ᱵᱷᱟᱵᱽᱱᱟ ᱡᱟᱦᱟᱸ ᱠᱚᱨᱮᱱ ᱜᱮ ᱦᱚᱲ ᱠᱚ ᱦᱩᱭ ᱦᱚᱪᱚᱱ ᱦᱮᱸ ᱥᱮ ᱡᱟᱦᱟᱸᱭ ᱜᱮ ᱢᱟᱜ ᱦᱚᱪᱚ ᱢᱚᱪᱟ ᱛᱮ
ᱦᱳᱭ ᱱᱚᱣᱟ ᱫᱚ ᱪᱮᱫᱟᱜ ᱵᱟᱝᱢᱟ ᱩᱱ ᱥᱚᱢᱚᱭ ᱡᱩᱫᱤ ᱵᱚᱱ ᱮᱸ ᱱᱤᱭᱟᱹ ᱱᱚᱣᱟ ᱚᱠᱛᱚ ᱫᱚ ᱵᱟᱝ ᱩᱱ ᱫᱚ ᱡᱚᱠᱷᱚᱱ ᱦᱟᱯᱲᱟᱢ ᱠᱚ ᱛᱟᱦᱮᱸ ᱠᱟᱱᱟ ᱩᱱ ᱚᱠᱛᱚ ᱩᱱ ᱚᱠᱛᱚ ᱫᱚ ᱡᱩᱫᱤ ᱵᱚᱱ ᱧᱮᱞᱟ ᱚᱠᱛᱚ ᱨᱮᱜᱮ ᱫᱟᱜ ᱡᱟᱹᱲᱤ ᱦᱚᱸ ᱠᱚᱨᱟᱣᱮᱫ ᱦᱮᱸᱜᱼᱮ ᱮᱵᱚᱝ ᱟᱵᱚᱨᱮᱱ ᱦᱚᱲ ᱠᱚ ᱱᱟᱯᱟᱭ ᱛᱮᱜᱮ ᱪᱟᱥᱵᱟᱥ ᱠᱟᱛᱮᱫ ᱠᱚ ᱟᱹᱥᱩᱞᱚᱜ ᱠᱟᱱ ᱛᱟᱦᱮᱸᱜᱼᱟ ᱮᱵᱚᱝ ᱱᱟᱯᱟᱭ ᱱᱤᱨᱟᱹᱭ ᱠᱚ ᱛᱟᱦᱮᱱ ᱠᱟᱱ ᱛᱟᱦᱮᱸᱫ ᱢᱮᱱᱠᱷᱟᱱ ᱱᱤᱜ-ᱤᱱᱛᱳᱜ ᱥᱟᱬᱮᱥ ᱡᱩᱜᱽ ᱡᱚᱠᱷᱚᱱ ᱜᱮ ᱵᱚᱞᱚᱭᱮᱱᱟ ᱥᱚᱨ ᱮᱸ ᱠᱚᱞᱠᱟᱨᱠᱷᱟᱱᱟ ᱠᱚ ᱵᱮᱨᱮᱫ ᱮᱱᱟ ᱮᱱᱠᱷᱟᱱ ᱜᱮ ᱡᱚᱠᱷᱚᱱ ᱠᱚᱞ ᱠᱟᱨᱠᱷᱟᱱᱟ ᱠᱚ ᱵᱮᱨᱮᱫ ᱮᱱᱟ ᱮᱱᱠᱷᱟᱱ ᱜᱮ ᱵᱤᱨ ᱵᱩᱨᱩ ᱵᱟᱹᱭ ᱵᱟᱹᱭ ᱵᱟᱹᱭ ᱵᱟᱹᱭ ᱛᱮᱠᱚ ᱫᱟᱹᱥᱩᱲ ᱤᱫᱤᱭᱮᱫᱟ ᱨᱟᱹᱯᱩᱫ ᱤᱫᱤᱭᱮᱫᱟ ᱮᱵᱚᱝ ᱵᱤᱨ ᱠᱚᱦᱚᱸ ᱠᱚ ᱩᱡᱟᱹᱲ ᱤᱫᱤᱭᱮᱫᱟ ᱡᱮ ᱠᱟᱨᱚᱱ ᱛᱮ ᱢᱟᱱᱮ ᱟᱵᱚ ᱪᱟᱹᱥᱤ ᱦᱚᱸᱯᱚᱱ ᱢᱩᱥᱠᱤᱞ ᱨᱮᱵᱚᱱ ᱯᱟᱲᱟᱜ ᱠᱟᱱᱟᱜᱼᱚᱭ ᱚᱠᱛᱚ ᱨᱮ ᱵᱟᱭ ᱫᱟᱜ ᱡᱟᱹᱲᱤᱭᱟᱵᱚᱱ ᱠᱟᱱᱟ ᱟᱫᱚ ᱚᱱᱟ ᱠᱷᱟᱹᱛᱤᱨ ᱛᱮ ᱦᱚᱸᱜᱼᱚᱭ ᱪᱟᱥ ᱱᱤᱛᱚᱜ ᱫᱚ ᱨᱚᱦᱚᱭ ᱪᱟᱵᱟ ᱨᱮᱱᱟᱜ ᱞᱟᱹᱠᱛᱤ ᱛᱟᱦᱮᱸ ᱠᱟᱱᱟ ᱢᱮᱱᱠᱷᱟᱱ
ᱦᱮᱸ ᱦᱮᱸ ᱦᱮᱸ ᱟᱪᱪᱷᱟ ᱜᱚᱢᱠᱮ ᱡᱟᱭᱦᱳᱠ ᱩᱜ ᱛᱟᱦᱚᱞᱮ ᱟᱯᱮᱥᱮᱫ ᱫᱚ ᱢᱚᱴᱟᱢᱩᱴᱤ ᱢᱚᱴᱟᱢᱩᱴᱤ ᱫᱚ ᱵᱷᱟᱹᱞᱤ ᱜᱮ ᱢᱟᱱᱮ ᱨᱚᱦᱚᱭ ᱫᱚ ᱡᱷᱚᱨᱚ ᱪᱟᱵᱟ ᱜᱚᱫ ᱠᱟᱫᱟᱯᱮ ᱥᱮ ᱚᱱᱠᱟ ᱮᱦᱚᱵ
ᱱᱚᱜᱼᱚᱭ ᱢᱟᱱᱮ ᱮᱦᱚᱵ ᱟᱠᱟᱫᱟᱞᱮ ᱢᱚᱴᱟᱢᱩᱴᱤ ᱪᱟᱵᱟ ᱛᱚᱵᱮ ᱱᱟᱦᱟᱜ ᱮᱠᱷᱚᱱ ᱚᱛᱚ ᱞᱟᱜ ᱜᱮᱭᱟ ᱱᱟᱦᱟᱜ
ᱚᱠᱛᱚ ᱞᱟᱜᱮ ᱢᱟᱱᱮ ᱦᱮᱸ ᱟᱨᱠᱤ ᱠᱤ ᱱᱮᱛᱟᱨ ᱠᱷᱚᱱ ᱜᱮᱯᱮ ᱮᱦᱚᱵ ᱟᱠᱟᱫᱟ ᱵᱟᱨ ᱯᱮ ᱫᱤᱱ ᱢᱟᱲᱟᱝ ᱠᱷᱚᱱᱟᱜ ᱜᱮ ᱥᱮ ᱪᱮᱫ
ᱦᱳᱭ ᱦᱳᱭ ᱦᱳᱭ ᱢᱤᱫ ᱦᱟᱯᱛᱟ ᱜᱟᱱ ᱢᱟᱱᱮ ᱦᱳᱭ ᱢᱤᱫ ᱦᱟᱯᱛᱟ ᱜᱟᱱ ᱦᱩᱭᱱᱟ
ᱟᱪᱪᱷᱟ ᱟᱪᱪᱷᱟ ᱜᱚᱝᱮ ᱛᱟᱦᱞᱮ ᱥᱤᱭᱳᱜ ᱠᱚᱫᱚ ᱪᱮᱫ ᱛᱮ ᱥᱤ ᱵᱟᱲᱟᱭ ᱦᱩᱭᱩᱜ ᱠᱟᱱᱟ ᱟᱯᱮ ᱥᱮᱫ ᱫᱚ
ᱟᱞᱮᱥᱮᱫ ᱫᱚ ᱱᱤᱛᱚᱜ ᱫᱚ ᱥᱟᱬᱮᱥ ᱱᱚᱜᱼᱚᱭ ᱥᱟᱬᱮᱥ ᱡᱩᱜᱽ ᱵᱚᱞᱚᱭᱱᱟ ᱱᱚᱣᱟ ᱚᱠᱛᱚ ᱨᱮᱫᱚ ᱢᱚᱴᱟᱢᱩᱴᱤ ᱢᱟᱱᱮ ᱰᱟᱝᱨᱤ ᱱᱟᱦᱮᱞ ᱫᱚ ᱟᱹᱰᱤ ᱠᱚᱢ ᱟᱠᱟᱱᱟ
ᱟᱹᱰᱤ ᱠᱚ ᱦᱳᱭ ᱦᱚ ᱚᱱᱟ ᱫᱚ ᱟᱫᱚ ᱟᱫᱚ ᱦᱟᱸᱜ ᱚᱱᱟ ᱠᱚᱫᱚ ᱚᱢᱠᱮ ᱟᱫᱚ ᱵᱟᱹᱭ ᱵᱟᱹᱭᱛᱮ ᱧᱮᱞ ᱢᱟ ᱦᱟᱹᱯᱤᱫ ᱪᱟᱵᱟᱜ ᱛᱟᱵᱚᱱᱟ ᱟᱨᱠᱤ ᱟᱫᱚ ᱵᱟᱝ ᱛᱟᱦᱮᱱᱟ ᱟᱨᱠᱤ ᱡᱟᱦᱟᱸ ᱵᱩᱡᱷᱟᱹᱜ ᱠᱟᱱᱟ
ᱟᱦ ᱟᱨ ᱡᱩᱫᱤ ᱦᱟᱹᱯᱤᱫᱚᱜ ᱛᱟᱵᱚᱱᱟ ᱚᱱᱟ ᱦᱚᱸ
ᱦᱩᱸ
ᱟᱵᱚ ᱛᱟᱞ ᱟᱹᱰᱤ ᱢᱟᱨᱟᱝ ᱵᱚᱛᱚᱨ
ᱦᱳᱭ ᱦᱳᱭ ᱟᱨ ᱡᱮᱢᱚᱱ ᱜᱚᱝ ᱝᱠᱮ ᱦᱚᱜ-ᱚᱭ ᱦᱟᱯᱤᱫ ᱦᱚᱸᱜᱼᱚᱭ ᱡᱮᱢᱚᱱ ᱦᱟᱴ ᱠᱚᱦᱚᱸ ᱵᱚᱱᱫᱚ ᱟᱠᱟᱱᱟ ᱟᱫᱚ ᱚᱠᱚᱭ ᱦᱚᱲ ᱵᱚᱱ ᱢᱮᱱᱟ ᱡᱮ ᱫᱚᱦᱚ ᱠᱤᱱᱟᱵᱚᱱ ᱵᱟᱨᱭᱟ ᱥᱤᱭᱳᱜ ᱰᱟᱝᱨᱟ ᱚᱱᱠᱟ ᱦᱮᱸ ᱥᱮ
ᱦᱳᱭ ᱦᱳᱭ ᱵᱟᱝ ᱜᱮ ᱟᱫᱚ ᱦᱟᱴ ᱵᱚᱱᱫᱚᱜᱼᱟᱨ ᱵᱟᱝ ᱵᱚᱱᱫᱚᱜ ᱡᱩᱫᱤ ᱵᱤᱱ ᱧᱮᱞᱟ ᱱᱚᱣᱟ ᱠᱷᱚᱱᱟᱜ ᱯᱚᱱᱨᱚ ᱠᱩᱲᱤ ᱵᱚᱪᱷᱚᱨ ᱮ ᱞᱟᱦᱟ ᱟᱵᱚ ᱛᱟᱞᱟᱨᱮ ᱡᱚᱠᱷᱚᱱ ᱰᱟᱹᱝᱨᱤ ᱠᱚᱠᱚ ᱛᱟᱦᱮᱸ ᱠᱟᱱᱟ ᱩᱱ ᱥᱚᱢᱚᱭ ᱟᱵᱚᱨᱮᱱ ᱦᱟᱯᱲᱟᱢ ᱠᱚᱠᱚ ᱪᱟᱥᱵᱟᱥ ᱮᱫ ᱛᱟᱦᱮᱸᱱᱟ ᱩᱱ ᱥᱚᱢᱚᱭ ᱠᱤᱱᱛᱩ ᱠᱤᱨᱤᱧ ᱟᱹᱠᱷᱨᱤᱧ ᱵᱟᱝ ᱛᱟᱦᱮᱸ ᱠᱟᱱᱟ
ᱵᱟᱝ ᱛᱟᱦᱮᱸ ᱠᱟᱱᱟ ᱛᱟᱦᱮᱸ ᱫᱚ ᱵᱟᱝ ᱛᱟᱦᱮᱸ ᱠᱟᱱᱟ ᱦᱮᱸ ᱥᱮ
ᱡᱚᱠᱷᱚᱱ ᱜᱮ ᱦᱚᱸᱜᱼᱚᱭ ᱡᱩᱜᱽ ᱵᱚᱫᱚᱞ ᱪᱟᱞᱟᱜ ᱠᱟᱱᱟ ᱪᱟᱞᱟᱜ ᱠᱟᱱᱟ ᱟᱫᱚᱧᱟᱹᱭᱫᱟ ᱡᱩᱫᱤ ᱵᱟᱝᱵᱚᱱ ᱟᱹᱠᱷᱨᱤᱧ ᱠᱚ ᱡᱩᱫᱤ ᱢᱟᱱᱮ ᱦᱟᱲᱟᱢᱱᱟᱭ ᱜᱚᱡ ᱮᱱᱟᱭ ᱛᱚᱯᱟ ᱠᱮᱫᱮᱭᱟᱢ ᱱᱚᱝᱠᱟ ᱛᱮᱢᱟ ᱦᱮ ᱟᱱᱟᱴ ᱵᱚᱱ ᱪᱟᱞᱟᱣ
ᱟᱱᱟᱴ ᱵᱚᱱ ᱦᱳᱭ ᱦᱳᱭ ᱟᱵᱚ ᱟᱱᱟᱴ ᱨᱮᱵᱚᱱ ᱯᱟᱲᱟᱜᱼᱟ ᱟᱨᱠᱤ ᱦᱮᱸ ᱥᱮ
ᱦᱳᱭ ᱚᱱᱟ ᱟᱱᱟᱴ ᱠᱚ ᱥᱟᱦᱟ ᱞᱟᱹᱜᱤᱫ ᱛᱮ ᱟᱫᱚ ᱠᱚ ᱞᱟᱭ ᱫᱚ ᱵᱟᱝᱜᱮ ᱱᱩᱭ ᱵᱟᱨ ᱯᱮ ᱥᱮᱨᱢᱟ ᱫᱚᱦᱚ ᱠᱮᱫᱮ ᱠᱮᱫᱮᱭᱟᱭ ᱟᱨᱚ ᱦᱟᱸᱜ ᱱᱟᱣᱟᱱ ᱠᱚ ᱦᱟᱛᱟᱣ ᱠᱮᱫ ᱠᱚᱣᱟ ᱩᱱ ᱠᱷᱚᱱ ᱜᱮ ᱟᱫᱚ ᱠᱤᱨᱤᱧ ᱟᱹᱠᱷᱨᱤᱧ ᱠᱚ
ᱦᱮ ᱟᱨᱟᱢ ᱡᱟᱹᱥᱛᱠ ᱟᱨᱠᱤ ᱛᱟᱦᱚᱞᱮ ᱜᱚᱢᱠᱮ ᱮᱠᱷᱚᱱ ᱫᱚ ᱴᱠᱴᱟᱨ ᱜᱮ ᱟᱯᱮᱥᱮᱫ ᱫᱚ ᱪᱟᱞᱟᱜ ᱠᱟᱱᱟ ᱦᱮᱸ ᱵᱟᱝ
ᱦᱮᱸ ᱦᱮᱸ ᱮᱠᱫᱚᱢ ᱮᱠᱫᱚᱢ ᱟᱞᱮ ᱥᱮᱫ ᱫᱚ ᱵᱟᱝ ᱜᱚᱴᱟ ᱫᱩᱱᱭᱤᱭᱟᱹ ᱜᱮ ᱧᱮᱞ ᱦᱩᱭᱩᱜ ᱠᱟᱱᱟ
ᱦᱳᱭ ᱟᱸ ᱟᱫᱚ ᱚᱱᱠᱟ ᱛᱟᱞᱟ ᱨᱮ ᱚᱱᱠᱟ ᱟᱲᱮ ᱠᱚ ᱠᱚᱦᱚᱸ ᱛᱟᱦᱟᱞᱮ ᱞᱟᱜ ᱵᱟᱝ ᱦᱩᱭᱩᱜ ᱠᱟᱱᱟ ᱟᱫᱚ ᱥᱮ ᱦᱩᱭᱩᱜ ᱠᱟᱱᱟ ᱛᱚ ᱥᱮ ᱞᱟᱜ ᱦᱩᱭᱩᱜ ᱠᱟᱱ ᱜᱮᱭᱟ ᱴᱟᱠ
ᱵᱟᱝ ᱵᱟᱝ ᱟᱲᱮ ᱫᱚ ᱞᱟᱜ ᱜᱮ ᱦᱩᱭᱩᱜᱼᱟ ᱚᱱᱟ ᱵᱟᱦᱟ ᱚᱱᱟ ᱫᱚ ᱚᱠᱚᱭ ᱞᱟᱜᱟᱭ ᱴᱨᱟᱠᱴᱟᱨ ᱛᱮᱦᱚᱸ ᱩᱱᱟᱹᱜ ᱫᱚ ᱵᱟᱭ ᱫᱟᱲᱮᱭᱟᱜᱼᱟᱭ ᱵᱩᱡᱷᱟᱹᱣ ᱠᱮᱜᱼᱟ ᱵᱤᱱ
ᱦᱮᱸ ᱢᱟ ᱟᱫᱚ ᱦᱟᱱᱮ ᱤᱭᱟᱹ ᱟᱨᱚ ᱢᱤᱫᱴᱟᱝ ᱦᱟᱱᱮ ᱢᱮᱲᱦᱮᱫ ᱤᱭᱟ. ᱟᱨᱦᱚᱸ ᱢᱤᱫᱴᱟᱝ ᱢᱮᱬᱦᱮᱫ ᱪᱟᱠᱟ ᱠᱚ ᱞᱟᱜᱟᱣ ᱮᱫᱟ ᱜᱚᱝᱠᱮ ᱚᱱᱟᱛᱮ ᱚᱱᱟ ᱫᱷᱟᱨᱮ ᱫᱷᱟᱨᱮ ᱛᱮ ᱵᱟᱭ ᱤᱭᱟᱹ ᱤᱫᱤᱭᱮᱫᱟ
ᱚᱱᱟ ᱫᱚ ᱦᱩᱭᱩᱜ ᱠᱟᱱ ᱜᱮᱭᱟ ᱢᱮᱱᱠᱷᱟᱱ ᱡᱟᱹᱥᱛᱤ ᱫᱚ ᱩᱱᱟᱹᱜ ᱵᱟᱠᱚ ᱤᱭᱟᱹᱭ ᱮᱫᱟ
ᱠᱚ ᱤᱭᱟᱹᱭᱮᱫᱟ ᱢᱟᱱᱮᱫᱚ ᱤᱭᱟᱹ ᱢᱟᱱᱮ ᱟᱢᱟᱜ ᱥᱚᱢᱚᱭ ᱱᱚᱛᱮ ᱟᱵᱤᱱ ᱦᱟᱛᱟᱣ ᱛᱟᱵᱤᱱᱟᱭ ᱦᱮᱸ ᱥᱮ
ᱦᱩᱸ ᱦᱩᱸ ᱦᱩᱸ
ᱚᱱᱟ ᱟᱲᱮ ᱤᱭᱟᱹ ᱠᱚᱛᱮ ᱜᱮᱞᱮ ᱟᱹᱰᱤ ᱩᱛᱟᱨ ᱥᱩᱢᱚᱭ ᱞᱟᱜᱟᱜ-ᱟ ᱥᱮ
ᱟᱫᱚ ᱜᱚᱢᱠᱮ ᱛᱟᱦᱚᱞᱮ ᱟᱫᱚ ᱛᱤᱥ ᱠᱚᱛᱮ ᱟᱯᱮ ᱥᱮᱫ ᱫᱚ ᱪᱟᱥ?
ᱟᱞᱮᱥᱮᱫ ᱫᱚ ᱜᱚᱢᱠᱮ ᱮ ᱱᱚᱜᱼᱚᱭ ᱡᱮᱢᱚᱱ ᱛᱤᱦᱤᱧ ᱨᱤᱢᱤᱞ ᱫᱚ ᱨᱤᱢᱤᱞ ᱜᱮ ᱧᱮᱞᱚᱜ ᱠᱟᱱᱟ ᱥᱮᱛᱟᱜ ᱠᱷᱚᱱᱟᱜ ᱠᱤᱱᱛᱩ ᱫᱟᱜ ᱫᱚ ᱵᱟᱝ ᱡᱚᱨᱚᱜ ᱠᱟᱱᱟ ᱜᱚᱝᱠᱮ ᱥᱮ ᱪᱮᱞᱠᱟ ᱵᱤᱱ ᱞᱟᱹᱭᱟ ᱨᱤᱢᱤᱞ ᱫᱚ ᱧᱮᱞᱚᱜ ᱠᱟᱱᱟ ᱡᱟᱦᱟᱸ ᱥᱮᱫ ᱪᱟᱞᱟᱜ ᱦᱚᱸ ᱠᱟᱹᱴᱤᱡ ᱚᱵᱚᱨᱥᱟ ᱡᱩᱫᱤ ᱯᱟᱪᱮᱫ ᱫᱟᱜ ᱮ ᱦᱤᱡᱩᱜ ᱚᱲᱟᱜ ᱠᱚᱨᱮ ᱦᱟ ᱮ ᱫᱚᱦᱚ ᱦᱩᱭ ᱟᱠᱟᱱᱟ ᱵᱟᱦᱨᱮ ᱨᱮ ᱚᱱᱠᱟ ᱵᱩᱡᱷᱟᱹᱜ ᱠᱟᱱᱟ ᱠᱤᱱᱛᱩ ᱫᱟᱜ ᱫᱚ ᱵᱟᱝ ᱦᱤᱡᱩᱜ ᱠᱟᱱᱟ
ᱦᱩᱸ ᱛᱟᱦᱚᱞᱮ ᱢᱚᱴᱟᱢᱩᱴᱤ ᱮ ᱟᱯᱮ ᱥᱮᱫ ᱫᱚ ᱞᱟᱹᱭ ᱞᱮᱠᱷᱟᱱ ᱫᱚ ᱮᱠᱷᱚᱱ ᱢᱟᱱᱮ ᱨᱚᱦᱚᱭ ᱜᱮᱭᱟ. ᱠᱚ ᱟᱱᱟ ᱟ. ᱨᱤᱭᱟ. ᱪᱮᱫ ᱠᱚ ᱟᱨᱤᱭᱟ. ᱢᱟᱱᱮ ᱤᱛᱟ ᱠᱚᱯᱮ ᱮᱨ ᱠᱟᱜᱼᱟ ᱥᱮ ᱟᱣᱨ
ᱦᱮᱸ ᱮᱨ ᱫᱚᱞᱮ ᱮᱨ ᱟᱠᱟᱜᱼᱟ ᱦᱮᱸᱥᱮ ᱟᱞᱮ ᱢᱟ ᱦᱚᱸᱜᱚᱭ ᱠᱟᱹᱴᱤᱡ ᱛᱟᱭᱚᱢ ᱧᱚᱜ ᱛᱮᱞᱮ ᱮᱨ ᱠᱟᱜ ᱛᱮ ᱴᱷᱤᱠ ᱜᱮᱭᱟ ᱦᱟᱱᱠᱩ ᱛᱤᱱ ᱪᱟᱨ ᱢᱟᱥ ᱦᱩᱭᱮᱱ ᱛᱟᱠᱚᱣᱟ ᱜᱚᱝᱠᱮ ᱟᱹᱰᱤ ᱫᱤᱱ ᱞᱟᱦᱟ ᱨᱮᱠᱚ ᱜᱤᱲᱤ ᱪᱟᱜ ᱛᱟᱦᱮᱜ
ᱢᱟ ᱩᱱᱠᱩᱣᱟᱜ ᱢᱟ ᱦᱟᱲᱟᱢ ᱮᱱ ᱛᱟᱠᱚᱣᱟ
ᱦᱳᱭ ᱟᱫᱚ ᱡᱮ ᱡᱟᱦᱟ ᱡᱤᱱᱤᱥ ᱜᱮ ᱚᱠᱛᱚ ᱨᱮᱜᱮ ᱴᱷᱤᱜᱼᱟ ᱱᱚᱣᱟ ᱦᱩᱲᱩ ᱦᱚᱸ ᱚᱠᱛᱚ ᱨᱮᱵᱚᱱ ᱨᱚᱦᱚᱭ ᱞᱮᱠᱷᱟᱱ ᱮᱱᱠᱷᱟᱱ ᱚᱱᱠᱟ ᱞᱮᱠ ᱠᱟ ᱡᱚ ᱵᱤᱞᱤ
ᱡᱚ ᱚᱱᱠᱟ ᱚᱱᱠᱟ ᱞᱮᱠᱟ ᱯᱷᱚᱥᱚᱞ ᱦᱩᱭᱩᱜ ᱛᱟᱵᱚᱱᱟ ᱟᱨᱠᱤ ᱜᱚᱝᱠᱮ ᱦᱮᱸᱥᱮ
ᱛᱚ ᱯᱟᱨᱚᱢ ᱞᱮᱱᱠᱷᱟᱱ ᱧᱟᱢ ᱫᱚᱵᱚᱱ ᱧᱟᱢᱟ ᱠᱤᱱᱛᱩ ᱡᱟᱦᱟ ᱛᱤᱱᱟᱹᱜ ᱵᱚᱱ ᱟᱥᱚᱜᱼᱟ ᱩᱱᱟᱹᱜ ᱴᱟᱜ ᱫᱚ ᱵᱟᱵᱚᱱ ᱧᱟᱢᱟ
ᱠᱚᱢᱮ ᱚᱨᱫᱷᱮᱠ ᱧᱟᱢᱼᱟ ᱦᱚᱭᱛᱳ ᱡᱟᱦᱟ ᱵᱚᱱ ᱧᱟᱢᱮᱫ ᱛᱟᱦᱮᱱᱟ ᱚᱱᱟ ᱨᱮᱱᱟᱜ ᱚᱨᱛᱷᱮᱠ ᱧᱟᱢᱚᱜᱼᱟ
ᱦᱳᱭ ᱚᱱᱟ ᱠᱷᱟᱹᱛᱤᱨ ᱚᱠᱛᱚ ᱥᱟᱞᱟᱜ ᱫᱚ ᱮ ᱟᱹᱰᱤ ᱡᱳᱨ ᱟᱵᱚ ᱛᱟᱞ ᱢᱤᱞᱟ ᱠᱟᱛᱮᱫ ᱪᱟᱞᱟᱜ ᱦᱩᱭᱩᱜ ᱛᱟᱵᱚᱱᱟ ᱵᱟᱝᱠᱷᱟᱱ ᱢᱩᱥᱠᱤᱞ ᱨᱮᱵᱚᱱ ᱯᱟᱲᱟᱜᱼᱟ
ᱦᱮᱸ ᱟᱝᱠᱮ ᱮᱸ ᱛᱟᱦᱞᱮ ᱱᱚᱣᱟ ᱡᱟᱹᱯᱩᱫ ᱨᱮ ᱟᱨᱠᱤ ᱩᱫ ᱯᱩᱴᱠᱟᱹ ᱠᱚ ᱥᱚᱲᱮ ᱦᱩᱭᱩᱜ ᱠᱟᱱᱟ ᱥᱮ ᱵᱟᱝ ᱟᱯᱮᱥᱮᱫ?
ᱦᱮᱸ ᱚᱱᱟ ᱠᱚᱫᱚ ᱧᱟᱢᱚᱜ ᱠᱟᱱ ᱜᱮᱭᱟ ᱠᱤᱱᱛᱩ ᱱᱚᱜᱼ ᱚᱚᱭ ᱨᱚᱦᱚᱭ ᱠᱚ ᱮᱦᱚᱵ ᱟᱠᱟᱱ ᱛᱮ ᱟᱫᱚ ᱚᱠᱛᱚ ᱠᱚ ᱵᱟᱭ ᱧᱟᱢᱚᱜ ᱠᱟᱱ ᱠᱷ ᱛᱤᱨᱮ ᱵᱟᱭ ᱪᱟᱞᱟᱣ ᱵᱟᱲᱟ ᱦᱩᱭᱩᱜ ᱠᱟᱱᱟ ᱟᱨ ᱵᱟᱠᱟᱫ ᱫᱚ ᱮᱜ ᱡᱚᱠᱷᱚᱱ ᱟᱹᱨᱤ ᱞᱮ ᱨᱚᱦᱚᱭᱟ ᱩᱱ ᱚᱠᱛᱚ ᱫᱚ ᱠᱤᱱᱛᱩ ᱮ ᱳᱴ ᱢᱟᱱᱮ ᱟᱹᱜᱩ ᱞᱮᱫ ᱞᱮᱭᱟᱞᱮ ᱮᱵᱚᱝ ᱥᱚᱲᱮ ᱠᱟᱛᱮᱫ ᱡᱚᱢ ᱵᱟᱲᱟ ᱦᱩᱭ ᱟᱹᱰᱤ ᱱᱟᱯᱟᱭ ᱛᱟᱦᱚᱞᱮ ᱟᱯᱮ ᱥᱮᱫ ᱫᱚ ᱵᱤᱨ ᱵᱩᱨᱩ ᱠᱚᱫᱚ ᱚᱠᱟ ᱞᱮᱠᱟ?
ᱦᱮᱸ ᱫᱚᱢᱮ ᱟᱨᱠᱤ ᱟᱞᱮ ᱥᱮᱫ ᱫᱚ ᱢᱟᱱᱮ ᱰᱩᱝᱨᱤ ᱟᱨᱠᱤ ᱜᱚᱢᱠᱮ ᱟᱞᱮᱥᱮᱫ ᱫᱚ ᱰᱩᱝᱨᱤ ᱡᱟᱭᱜᱟ ᱟᱨᱠᱤ ᱵᱤᱨ ᱫᱚ ᱵᱟᱹᱱᱩᱜᱼᱟ ᱢᱟᱱᱮ ᱰᱩᱝᱨᱤ ᱡᱟᱭᱜᱟ ᱚᱱᱟ ᱫᱷᱤᱨᱤ ᱠᱚ ᱦᱮᱱᱟᱜᱼᱟ ᱡᱟᱹᱥᱛᱤ ᱧᱚᱜ ᱟᱨᱠᱤ ᱦᱮᱸ ᱥᱮ
ᱛᱟᱦᱚᱞᱮ ᱱᱩᱠᱩ ᱩᱫ ᱯᱩᱴᱠᱟᱹ ᱠᱚᱫᱚᱯᱮ ᱟᱠᱷᱨᱤᱧᱟ ᱥᱮ ᱠᱷᱟᱹᱞᱤ ᱯᱮ ᱡᱚᱢ ᱞᱟᱹᱜᱤᱫ ᱯᱮ ᱟᱹᱜᱩᱭᱟ
ᱵᱟᱝ ᱜᱮ ᱟᱞᱮ ᱥᱮᱫ ᱫᱚ ᱵᱟᱠᱚ ᱧᱟᱢᱚᱜᱼᱟ ᱥᱮ ᱚᱱᱟᱛᱮ ᱡᱚᱢ ᱦᱟᱱᱛᱮ ᱠᱷᱚᱱᱟᱜ ᱥᱟᱺᱜᱤᱧ ᱥᱮᱫ ᱠᱷᱚᱱᱟᱜ ᱜᱮ ᱡᱚᱢ ᱟᱹᱜᱩ ᱠᱚᱣᱟ ᱞᱮ ᱟᱨᱠᱤ ᱦᱮᱸ ᱥᱮ ᱪᱟᱞᱟᱜ ᱜᱮᱭᱟᱞᱮ ᱵᱤᱨ ᱫᱤᱥᱚᱢ ᱢᱟᱱᱮ ᱟᱯᱮ ᱫᱤᱥᱚᱢ ᱞᱮᱠᱟ ᱟᱯᱮ ᱫᱤᱥᱚᱢ ᱥᱮᱫ ᱞᱮ ᱪᱟᱞᱟᱜᱼᱟ ᱦᱟᱞᱟᱝ ᱟᱨᱠᱤ
ᱟᱪᱪᱷᱟ ᱦᱳᱭ ᱟᱞᱮ ᱥᱮᱫ ᱢᱟ ᱮ ᱟᱞᱮ ᱥᱮᱫ ᱢᱟ ᱱᱚᱣᱟ ᱛᱮᱜᱮ ᱟᱹᱰᱤ ᱦᱚᱲ ᱱᱤᱭᱟᱹ ᱚᱠᱛᱚ ᱫᱚ ᱱᱚᱣᱟ ᱛᱮᱜᱮ ᱟᱹᱰᱤ ᱟᱢᱫᱟ ᱠᱟᱹᱣᱰᱤ ᱠᱚ ᱟᱨᱡᱟᱣᱮᱜᱼᱟ ᱵᱟᱨ ᱥᱟᱭ ᱴᱟᱠᱟ ᱯᱮ ᱥᱟᱭ ᱴᱟᱠᱟ ᱚᱱᱠᱟ ᱠᱟᱛᱮᱫ ᱱᱚᱣᱟ ᱢᱤᱫ ᱠᱤᱞᱳ ᱨᱮ ᱧᱟᱢᱚᱜ ᱠᱟᱱᱟ
ᱟᱪᱪᱷᱟ ᱟᱪᱪᱷᱟ
ᱟᱪᱪᱷᱟ ᱜᱚᱝᱠᱮ ᱴᱷᱤᱠ ᱜᱮᱭᱟ ᱢᱟ ᱦᱮᱸ